ᱦᱮᱞᱳ
ᱦᱮᱞᱳ
ᱦᱮᱸ
ᱦᱩ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ ᱟᱢ ᱴᱷᱮᱱ ᱫᱷᱟᱹᱨᱤᱡ ᱩᱸ ᱱᱟᱯᱟᱭ ᱜᱮ ᱪᱟᱞᱟᱜ ᱠᱟᱱᱟ ᱥᱮ ᱵᱟᱝ ᱪᱟᱞᱟᱜ ᱠᱟᱱᱟ?
ᱦᱮᱸ ᱢᱚᱡᱽ ᱜᱮ ᱟᱸᱡᱚᱢᱚᱜ ᱠᱟᱱᱟ ᱱᱤᱛ ᱫᱚ ᱟᱨᱚ ᱵᱟᱹᱭ ᱵᱟᱹᱭᱛᱮ ᱪᱟᱸᱫᱚᱭ ᱧᱩᱛᱼᱼ ᱧᱩᱛ ᱥᱮᱛ ᱪᱟᱞᱟᱜ ᱠᱟᱱᱛᱮ ᱪᱮᱬᱮ ᱪᱩᱯᱨᱤ ᱡᱚᱛᱚ ᱠᱚ ᱥᱟᱢᱴᱷᱟᱣ ᱪᱟᱵᱟᱭᱱᱟ ᱛᱚ ᱚᱱᱟ ᱫᱚ ᱢᱚᱸᱡᱽ ᱜᱮ ᱦᱟᱸᱜ ᱟᱸᱡᱚᱢᱚᱜ ᱠᱟᱱᱟ᱾ ᱪᱮᱸᱬᱮ ᱪᱩᱯᱨᱩ ᱫᱚ ᱥᱟᱱᱴᱷᱟᱱ ᱫᱚ ᱢᱟᱹᱫᱟᱹᱣ ᱠᱩ ᱩᱰᱟᱹᱣ ᱵᱟᱲᱟᱭ ᱠᱟᱱᱟ᱾
ᱟᱫᱚ ᱦᱟᱸᱜ ᱟᱸ ᱠᱟᱛ ᱛᱷᱟᱱ ᱱᱚᱠᱟᱭᱱᱟ ᱛᱷᱚᱲᱟ ᱵᱤᱪ ᱵᱤᱪ ᱨᱮᱦᱟᱸᱜ ᱮᱢ ᱨᱚᱲ ᱧᱚᱜ ᱮᱫᱟ ᱟᱫᱚ ᱤᱧ ᱨᱚᱲ ᱠᱷᱟᱡ ᱟᱢ ᱟᱞᱚᱢ ᱨᱚᱲᱟ ᱟᱨ ᱟᱢ ᱨᱚᱲ ᱠᱷᱟᱡ ᱤᱧ ᱦᱚᱸ ᱵᱟᱹᱧ ᱨᱚᱲᱟ᱾ ᱟᱫᱚ ᱢᱤᱫ ᱞᱟᱜᱟᱛ ᱛᱟᱨ ᱜᱮ ᱛᱤᱱᱟᱹᱜ ᱮᱢ ᱨᱚᱲ ᱫᱟᱲᱮᱭᱟᱜ-ᱟ ᱨᱚᱲ ᱢᱮ ᱟᱨ ᱤᱧᱦᱩᱧ ᱠᱩᱨᱩᱢᱩᱴᱩᱭᱟ ᱠᱚᱢ ᱥᱮ ᱠᱚᱢ ᱨᱚᱲ ᱞᱟᱹᱜᱤᱫ ᱛᱮ ᱮᱱᱛᱮᱫ ᱟᱢ ᱪᱮᱫ ᱠᱟ ᱛᱤᱱᱟᱹᱜ ᱡᱤᱞᱮᱧ ᱮᱢ ᱨᱚᱲᱟ ᱤᱧᱦᱚᱸ ᱤᱱᱟᱹᱜ ᱨᱚᱲ ᱡᱤᱞᱤᱧ ᱨᱚᱲ ᱞᱟᱹᱜᱤᱫ ᱤᱧ ᱠᱩᱨᱩᱢᱩᱴᱩᱭ ᱚᱠᱟ ᱥᱚᱢᱚᱭ ᱤᱧᱫᱚ ᱚᱱᱮ ᱠᱚ ᱢᱮᱱᱟ ᱨᱚᱲ ᱨᱚᱲᱛᱮ ᱪᱮᱫ ᱪᱚ ᱵᱟᱹᱧ ᱨᱚᱲ ᱢᱩᱪᱟᱹᱫ ᱫᱷᱟᱹᱨᱤᱡ ᱞᱮᱠᱟ ᱫᱚᱛᱮ ᱵᱟᱹᱧ ᱨᱚᱲᱟ ᱫᱟ ᱮᱱᱦᱚᱸ ᱱᱤᱛ ᱤᱧ ᱠᱩᱨᱩᱢᱩᱭᱟ ᱡᱮᱢᱚᱱ ᱠᱚᱢ ᱜᱤ ᱨᱚᱲ ᱨᱮᱭᱟᱜ᱾
ᱟᱪᱪᱷᱟ ᱴᱷᱤᱠ ᱜᱮᱭᱟ ᱢᱟᱥᱮ ᱞᱟᱹᱭ ᱪᱟᱞᱟᱣ ᱢᱮ ᱵᱚᱞᱮ ᱱᱤᱭᱟᱹ ᱫᱚ ᱢᱩᱪᱟᱹᱫ ᱯᱚᱨᱚᱵᱽ ᱠᱟᱱ ᱛᱟᱵᱚᱱᱟ ᱥᱮ ᱮᱦᱚᱵ ᱯᱚᱨᱚᱵᱽ ᱠᱟᱱ ᱫᱚ ᱱᱚᱱᱮ ᱮᱨᱚᱜ ᱯᱚᱨᱚᱵᱽ᱾
ᱦᱮᱸ ᱟᱢ ᱮᱱᱟᱱᱮᱢ ᱞᱟᱹᱭ ᱠᱮᱫᱟ ᱵᱚᱞᱮ ᱟᱢᱟᱜ ᱠᱟᱛᱷᱟ ᱞᱮᱠᱟᱛᱤᱧ ᱵᱟᱲᱟᱭᱟ ᱱᱚᱣᱟ ᱫᱚ ᱢᱩᱪᱟᱹᱫ ᱯᱚᱨᱚᱵᱽ ᱠᱟᱱᱟ ᱟᱨ ᱤᱧ ᱡᱚᱠᱷᱚᱱᱤᱧ ᱢᱮᱱᱟ ᱤᱧᱫᱚ ᱱᱚᱣᱟ ᱫᱚ ᱮᱦᱚᱵ ᱯᱚᱨᱚᱵᱽ ᱤᱧ ᱢᱮᱛᱟ ᱣᱟ ᱾ ᱪᱮᱫᱟᱜ ᱛᱷᱚᱲᱟ ᱜᱟᱱ ᱦᱟᱸᱜ ᱤᱧ ᱫᱚ ᱤᱧ ᱞᱟᱹᱭ ᱛᱤᱭᱳᱜ ᱞᱮᱫᱟ ᱡᱮ ᱱᱚᱣᱟ ᱟᱵᱚ ᱫᱚ ᱮᱠᱮᱱ ᱪᱟᱥᱵᱟᱥ ᱦᱚᱲ ᱠᱟᱱᱟ ᱵᱚᱱ᱾ ᱟᱨ ᱨᱮ ᱛᱤᱱᱟᱹᱜ ᱫᱤᱥᱚᱢ ᱨᱮ ᱢᱮᱱᱟᱜᱮ ᱵᱚᱱᱟ ᱡᱚᱛᱚ ᱜᱮᱵᱚᱱ ᱪᱟᱥᱵᱟᱥ ᱦᱚᱲ ᱠᱟᱱᱟ ᱤᱱᱟᱹᱜ ᱦᱚᱲ ᱞᱮᱠᱷᱟ ᱛᱤᱧ ᱢᱮᱱ ᱠᱮᱭᱟ ᱵᱚᱞᱮ ᱛᱤᱱᱟᱹᱜ ᱵᱚᱱ ᱡᱟᱦᱮᱨ ᱛᱷᱟᱱ ᱵᱚᱱ ᱯᱩᱡᱟᱹᱭᱮᱫᱟ ᱥᱮ ᱢᱮᱛᱟᱭ-ᱟ ᱠᱮᱭᱟ ᱢᱟᱹᱡᱷᱤ ᱛᱷᱟᱱ ᱵᱚᱱ ᱯᱩᱡᱟᱹᱭᱮᱫᱟ ᱵᱚᱞᱮ ᱡᱟᱹᱥᱛᱤ ᱠᱟᱭᱛᱮ ᱫᱚ ᱦᱟᱜ ᱪᱟᱥᱵᱟᱥ ᱦᱚᱲ ᱠᱟᱱ ᱜᱮᱭᱟᱵᱚᱱ ᱟᱪᱪᱷᱟ ᱟᱯᱮ ᱥᱮᱫ ᱨᱮ ᱚᱱᱛᱮ ᱫᱚ ᱛᱤᱱᱟᱹᱜ ᱡᱟᱦᱮᱨ ᱛᱷᱟᱱ ᱥᱮ ᱢᱟᱡᱷᱤ ᱛᱷᱟᱱ ᱯᱩᱡᱟᱹ ᱣᱞᱟ ᱦᱚᱲ ᱢᱮᱱᱟᱜ ᱠᱚᱣᱟ? ᱚᱱᱟ ᱵᱟᱨᱮᱛᱮ ᱠᱟᱹᱴᱤᱡ ᱢᱟᱨᱟᱝ ᱠᱟᱛᱷᱟ ᱛᱮ ᱞᱟᱹᱭ ᱢᱮ ᱡᱮ ᱡᱚᱛᱚ ᱦᱚᱲ ᱜᱮ ᱪᱟᱥᱵᱟᱥ ᱦᱚᱲ ᱠᱟᱱᱟ ᱠᱚ ᱥᱮ ᱵᱟᱝ ᱠᱟᱱᱟ ᱠᱚ᱾
ᱡᱚᱛᱚ ᱦᱚᱲ ᱜᱮ ᱪᱟᱥᱵᱟᱥ ᱦᱚᱲ ᱠᱟᱱᱟ ᱵᱚᱱ ᱟᱵᱚ ᱦᱚᱲ ᱦᱚᱯᱚᱱ ᱫᱚ ᱵᱟᱲᱟᱭ ᱜᱮ ᱞᱤᱧᱟᱹᱴᱩᱵ ᱠᱚ ᱧᱚᱜ ᱜᱮ ᱡᱟᱜᱟ ᱡᱚᱢᱤ ᱢᱮᱱᱟᱜ ᱛᱟᱵᱚᱱᱟ᱾ ᱦᱟᱥᱟ ᱰᱤᱱᱰᱟᱹ ᱦᱮᱱᱟᱜ ᱛᱟᱵᱚᱱᱟ ᱡᱚᱛᱚ ᱦᱚᱲᱟᱜ ᱜᱮ ᱚᱛ ᱦᱟᱥᱟ ᱡᱚᱛᱚ ᱦᱚᱲᱟᱜ ᱜᱮ ᱦᱮᱱᱟᱜᱼᱟ᱾ ᱟᱫᱚ ᱡᱚᱛᱚ ᱦᱚᱲᱜᱮ ᱡᱚᱛᱚ ᱞᱮᱠᱟᱜᱮ ᱪᱟᱥᱵᱟᱥᱟ ᱪᱟᱥᱟᱵᱟᱥᱟ ᱜᱮᱢᱟ ᱰᱷᱮᱨ ᱟᱵᱚ ᱦᱚᱲᱟᱜ ᱤᱭᱟᱹ ᱢᱟ ᱮᱱᱛᱮᱫ ᱚᱛ ᱦᱟᱥᱟ ᱟᱵᱚᱣᱟᱜ ᱠᱟᱱᱟ᱾ ᱛ ᱱᱤᱭᱟᱹ ᱵᱟᱡᱨᱟᱥ ᱥᱮᱥᱮᱱ ᱞᱟᱭᱤᱱ ᱠᱚᱨᱮᱢ ᱢᱮᱱ ᱠᱟᱫᱚ ᱵᱟᱹᱱᱩᱜ ᱠᱟᱜᱼᱟ ᱢᱟᱱᱮ ᱡᱚᱛᱚ ᱦᱚᱲ ᱜᱮ ᱠᱚ ᱨᱚᱦᱚᱭᱟ᱾
ᱦᱮᱸ ᱟᱹᱰᱤ ᱱᱟᱯᱟᱭ ᱱᱚᱰᱮ ᱟᱫᱚ ᱡᱟᱥᱯᱟᱥ ᱨᱮᱠᱟᱡ ᱡᱚᱛᱚ ᱦᱚᱲ ᱵᱚᱱ ᱪᱟᱥᱵᱟᱥᱚᱜ ᱠᱟᱱᱟ ᱚᱱᱟᱛᱮ ᱡᱮᱣᱭᱮᱫ ᱵᱚᱱ ᱛᱟᱦᱮᱱ ᱠᱟᱱᱟ ᱟᱨ ᱱᱚᱣᱟ ᱤᱭᱟᱹᱛᱮ ᱡᱮᱣᱮᱫ ᱵᱚᱱ ᱛᱟᱦᱮᱱ ᱠᱟᱱᱟ ᱡᱮ ᱟᱵᱚ ᱵᱚᱱ ᱪᱟᱥᱵᱟᱥ ᱮᱫᱟ᱾ ᱚᱠᱚᱭᱴᱟᱜ ᱦᱚᱲ ᱡᱩᱫᱤ ᱵᱟᱭ ᱪᱟᱥ ᱵᱟᱥᱟ ᱛᱚ ᱢᱮᱛᱟ ᱢᱮ ᱩᱱᱤ ᱫᱚ ᱵᱟᱨᱟᱵᱟᱹᱨᱤ ᱫᱚ ᱪᱟᱵᱟᱥᱮᱫ ᱜᱮ ᱢᱮᱛᱟᱭ ᱢᱮ ᱟᱹᱰᱤ ᱡᱚᱨᱢᱚᱴᱮ ᱡᱤᱣᱭᱮᱫᱚᱜᱼᱟ ᱟᱹᱰᱤ ᱡᱚᱨᱢᱚᱴᱮ ᱡᱤᱱᱫᱮᱜᱤ ᱠᱷᱟᱸᱰᱟᱣ ᱛᱟᱭᱟ ᱚᱱᱟᱢ ᱢᱮᱱ ᱫᱟᱲᱮᱭᱟᱜᱼᱟ᱾ ᱛᱚ ᱟᱹᱰᱤ ᱡᱟᱹᱥᱛᱤᱧ ᱧᱮᱞ ᱠᱮᱫ ᱫᱟ ᱟᱞᱮ ᱥᱮᱫ ᱦᱚᱸᱚᱸ ᱟᱹᱰᱤ ᱠᱚᱢ ᱠᱚ ᱪᱟᱥᱵᱟᱥᱚᱜᱼᱟ ᱩᱱᱠᱩ ᱦᱚᱸ ᱡᱚᱨᱢᱚᱴ ᱠᱚ ᱛᱟᱦᱮᱱᱟ ᱢᱤᱫ ᱵᱚᱪᱷᱚᱨ᱾ ᱪᱟᱣᱞᱮ ᱠᱤᱨᱤᱧ ᱦᱟᱱᱟ ᱠᱤᱨᱤᱧ ᱱᱚᱣᱟ ᱠᱤᱨᱤᱧ ᱛᱚ ᱟᱢ ᱫᱚ ᱟᱢ ᱛᱮᱜᱮ ᱟᱢᱟᱜ ᱵᱟᱢ ᱪᱟᱥᱵᱟᱥᱚᱜ ᱠᱷᱟᱱ ᱫᱚ ᱟᱢ ᱛᱮᱜᱮ ᱟᱢᱟᱜ ᱤᱭᱟᱹ ᱫᱚᱢ ᱵᱟᱹᱲᱤᱡᱫᱟ ᱚᱱᱮ ᱚᱱᱟ ᱡᱟᱹᱥᱛᱤ ᱧᱮᱞᱚᱜ ᱠᱟᱱᱟ ᱟᱫᱚ ᱱᱚᱣᱟ ᱦᱟᱸᱜ ᱡᱚᱠᱷᱚᱱ ᱯᱚᱨᱚᱵᱽ ᱥᱮᱫ ᱮᱢ ᱪᱟᱞᱟᱜᱼᱟ ᱛᱚ ᱟᱵᱚ ᱫᱚ ᱱᱚᱣᱟ ᱪᱟᱥᱵᱟᱥ ᱤᱭᱟᱹ ᱛᱮᱜᱮ ᱵᱚᱱ ᱯᱚᱨᱚᱵᱚᱜ ᱠᱟᱱᱟ᱾ ᱡᱚᱠᱷᱚᱱ ᱟᱢ ᱵᱟᱢ ᱪᱟᱥᱵᱟᱥᱟ ᱛᱚ ᱪᱤᱠᱠᱟᱛᱮᱢ ᱯᱚᱨᱚᱵᱚᱜᱼᱟ? ᱮᱨᱚᱜ ᱦᱚᱸ ᱢᱮᱛᱟᱜ ᱢᱮ ᱱᱚᱜᱼᱚᱭ ᱱᱤᱛᱚᱜ ᱮᱢ ᱮᱨᱟᱚ ᱛᱚ ᱱᱚᱣᱟ ᱫᱚ ᱮᱦᱚᱵ ᱯᱚᱨᱚᱵᱽ ᱠᱟᱱᱟ ᱮᱱᱛᱮᱫ ᱮᱢ ᱮᱨ ᱮᱫᱟ ᱢᱤᱫᱴᱮᱱ ᱮᱢ ᱪᱟᱥᱵᱟᱥ ᱮᱫᱟ᱾ ᱡᱚᱠᱷᱚᱱ ᱦᱟᱸᱜ ᱡᱟᱱᱟᱢᱚᱜᱼᱟ ᱞᱟᱹᱴᱩᱜᱼᱟ ᱟᱨ ᱢᱮᱛᱟᱜ ᱢᱮ ᱱᱚᱣᱟ ᱫᱚ ᱢᱤᱫᱴᱮᱱ ᱡᱟᱱᱟᱢᱚᱜᱼᱟ ᱞᱟᱹᱴᱩᱜᱼᱟ ᱛᱚ ᱚ ᱚᱱᱟ ᱫᱚ ᱤᱧ ᱡᱚᱨᱛᱮ ᱚᱱᱟ ᱠᱚ ᱢᱮᱱᱟ ᱪᱟᱥᱵᱟᱥ ᱨᱮᱭᱟᱜ ᱡᱚᱠᱷᱚᱱᱮᱢ ᱜᱟᱞᱢᱟᱨᱟᱣ ᱛᱚ ᱚᱱᱟ ᱢᱟ ᱱᱤᱛᱚᱜ ᱢᱟ ᱦᱩᱲᱩ ᱨᱮᱭᱟᱜ ᱠᱟᱱᱟ ᱦᱩᱲᱩ ᱨᱮᱭᱟᱜ ᱮᱢ ᱜᱟᱞᱢᱟᱨᱟᱣ ᱛᱚ ᱚᱱᱟᱨᱮ ᱯᱩᱱᱭᱟ ᱯᱚᱨᱚᱵᱽ ᱢᱮᱱᱟᱜᱼᱟ ᱟᱨ ᱤᱱᱟᱹ ᱵᱟᱫ ᱠᱟᱛᱮᱫ ᱮᱴᱟᱜ ᱡᱚᱽ ᱠᱚᱨᱮᱱᱟᱜ ᱮᱢ ᱜᱟᱞᱢᱟᱨᱟᱣᱟ ᱡᱮᱥᱮ ᱠᱚᱸᱰᱷᱟ ᱦᱚᱛᱚᱫ ᱠᱚᱨᱮᱱᱟᱜ᱾ ᱛᱚ ᱚᱱᱟ ᱨᱮᱭᱟᱜ ᱨᱟᱟᱛ ᱪᱮᱫ ᱠᱚ ᱢᱮᱛᱟᱜ ᱟ ᱚᱱᱟ ᱟᱹᱛᱤᱭᱟᱹ ᱞᱮᱠᱟ ᱢᱤᱫᱴᱮᱱ ᱯᱚᱨᱚᱵᱽ ᱠᱚ ᱢᱮᱛᱟᱜ ᱠᱟᱱᱟ ᱚᱱᱟ ᱨᱮ ᱦᱚᱸ ᱠᱚ ᱯᱚᱨᱚᱵᱚᱜ ᱜᱮᱭᱟ᱾ ᱟᱪᱪᱷᱟ ᱟᱯᱮᱥᱮᱫ ᱫᱚ ᱡᱟᱹᱛᱭᱟᱹ ᱨᱮ ᱫᱚ ᱠᱚ ᱯᱚᱨᱚᱵᱽ ᱵᱟᱲᱟ ᱟᱜ ᱥᱮ ᱵᱟᱝ ᱚᱱᱟ ᱵᱟᱨᱮᱛᱮ ᱠᱟᱹᱴᱤᱡ ᱢᱟᱪᱷᱟ ᱠᱟᱛᱷᱟ ᱠᱚ ᱞᱟᱹᱭ ᱛᱟᱞᱟᱢᱮ᱾
ᱚ ᱡᱤᱛᱤᱭᱟᱹ ᱠᱩ ᱯᱚᱨᱚᱵᱽ ᱦᱩᱭᱩᱜ ᱜᱮᱭᱟ᱾ ᱟᱫᱚ ᱰᱷᱮᱨ ᱠᱟᱛᱮᱜ ᱫᱚ ᱧᱮᱞᱚᱜ ᱰᱷᱮᱨ ᱠᱟᱛᱮᱫ ᱫᱚ ᱮᱱᱛᱮᱫ ᱡᱟᱹᱛᱭᱟᱹ ᱯᱚᱨᱚᱵᱽ ᱨᱮᱫᱚ ᱡᱮᱛᱮ ᱱᱚᱜᱼᱚᱭ ᱱᱤᱛᱚᱜ ᱵᱚᱱ ᱪᱟᱥ ᱵᱟᱥ ᱮᱫᱟ ᱱᱤᱭᱟᱹ ᱦᱟᱱᱮ ᱤᱭᱟᱹ ᱠᱚᱸᱦᱚᱰᱟ ᱠᱚ ᱵᱤᱞᱤᱜ ᱫᱤᱱ ᱛᱤᱭᱳᱜ ᱜᱚᱼᱟ᱾ ᱪᱮᱫ ᱪᱮᱫ ᱪᱟᱸᱫᱚᱳᱭ ᱯᱟᱲᱟᱜ ᱠᱟᱱᱟ ᱵᱟᱭ ᱯᱟᱲᱟᱜ ᱠᱟᱱᱟ ᱤᱱᱟᱹᱜ ᱫᱚ ᱫᱷᱮᱭᱟᱱ ᱫᱚ ᱵᱟᱹᱱᱩᱜᱼᱟ᱾ ᱟᱫᱚ ᱩᱱᱠᱩ ᱯᱚᱨᱚᱵᱟᱜ ᱛᱮ ᱯᱚᱨᱚᱵᱚᱜᱼᱟᱠᱚ᱾ ᱥᱟᱱᱟᱢ ᱦᱚᱲ ᱜᱮᱠᱚ ᱯᱩᱡᱟᱹ ᱯᱟᱦᱟᱴᱟ ᱟᱫᱚ ᱧᱮᱞ ᱢᱮ ᱦᱟ ᱚᱠᱚᱭ ᱵᱚᱞᱮ ᱛᱤᱱᱟᱹᱜ ᱟᱱᱟᱡᱽ ᱦᱮᱱᱟᱜ ᱛᱟᱵᱚᱱᱟ ᱛᱤᱱᱟᱹᱜ ᱟᱱᱟᱡᱽ ᱦᱮᱱᱟᱜ ᱛᱟᱵᱚᱱᱟ ᱡᱚᱛᱚ ᱟᱱᱟᱡᱽ ᱜᱮ ᱠᱚ ᱥᱟᱢᱟᱝ ᱟ ᱡᱚ ᱨᱮ ᱡᱟ ᱥᱮᱠᱤ ᱢᱟᱱᱮ ᱡᱚᱢ ᱡᱤᱱᱤᱥ ᱨᱮ ᱛᱤᱱᱟᱹᱜ ᱵᱚᱱ ᱡᱚᱢ ᱧᱩᱭ ᱮᱫᱟ᱾ ᱦᱚᱴᱚ ᱦᱚᱛᱚᱫᱽ ᱠᱟᱱ ᱠᱚᱦᱚᱸᱰᱟ ᱠᱟᱱ ᱟᱹᱞᱩ ᱠᱟᱱ ᱵᱮᱸᱜᱟᱲ ᱠᱟᱱ ᱪᱤᱞᱤ ᱠᱟᱱᱟ ᱜᱩᱦᱩᱴ ᱠᱟᱱ ᱠᱤᱥᱟᱹᱨᱤ ᱠᱟᱱ ᱦᱳᱲᱳ ᱠᱟᱱ ᱢᱟᱱᱮ ᱟᱱᱟᱡᱽ ᱡᱤᱱᱤᱥ ᱠᱚ ᱚᱱᱟ ᱠᱚᱫᱚ ᱠᱚ ᱚᱱᱟ ᱠᱚᱜᱤᱧ ᱧᱮᱞ ᱟᱠᱟᱫ ᱠᱚᱣᱟ ᱡᱤᱛᱭᱟᱹᱨ ᱫᱟᱠᱚ ᱯᱩᱡᱟᱹ ᱟᱫᱚ ᱠᱚ ᱢᱮᱱᱟ ᱵᱚᱞᱮ ᱡᱤᱵᱚᱱ ᱫᱟᱱᱮ ᱮᱢᱟᱣ ᱟᱫ ᱠᱟᱱᱟ ᱪᱟᱸᱫᱚ ᱵᱟᱵᱟ ᱥᱮ ᱪᱮᱫ ᱞᱮᱠᱟ ᱤᱱᱟᱹᱜ ᱫᱚ ᱦᱟᱸᱜ ᱵᱟᱹᱧ ᱵᱟᱰᱟᱭ ᱛᱟᱞᱟᱝᱟ ᱤᱧ ᱦᱚᱸ ᱛᱟᱦᱚᱞᱮ
ᱪᱮᱫ ᱨᱮᱫᱚ ᱦᱟᱸᱜ ᱱᱚᱣᱟ ᱢᱤᱫᱴᱮᱱ ᱜᱮ ᱯᱚᱨᱚᱵᱽ ᱢᱮᱱᱟᱜ ᱟᱠᱟᱫᱟ ᱚᱠᱟᱢ ᱢᱮᱱ ᱠᱮᱫᱟ ᱠᱚᱸᱰᱷᱟ ᱠᱟᱱ ᱥᱮ ᱰᱟᱵᱷᱟ ᱠᱟᱱ ᱥᱮᱢ ᱢᱮᱱ ᱠᱮᱜ-ᱟ ᱚᱱᱟ ᱠᱟᱭᱨᱟ ᱵᱤᱞᱤ ᱥᱮ ᱛᱤᱱᱟᱹᱜ ᱵᱚᱞᱮ ᱡᱚ ᱡᱤᱱᱤᱥ ᱢᱮᱱᱟᱜ ᱟᱠᱟᱫᱟ ᱚᱱᱟ ᱨᱮᱫᱚ ᱢᱤᱫᱴᱮᱱ ᱯᱚᱨᱚᱵᱽ ᱜᱮ ᱟᱵᱚᱣᱟᱜ ᱫᱚ ᱢᱮᱱᱟᱜᱼᱟ᱾ ᱚᱱᱟ ᱫᱚᱧ ᱧᱮᱞ ᱠᱮᱫᱟ ᱚᱱᱟ ᱡᱟᱛᱤᱭᱟᱹ ᱨᱩᱯ ᱨᱮᱠᱚ ᱢᱮᱛᱟᱜᱼᱟ᱾ ᱟᱨ ᱱᱚᱣᱟ ᱫᱚ ᱦᱟᱸᱜ ᱚᱱᱮ ᱠᱚ ᱢᱮᱱᱟ ᱩᱱ ᱥᱚᱢᱚᱭ ᱡᱚᱠᱷᱚᱱ ᱞᱟᱹᱴᱩᱜᱼᱟ ᱚᱱᱟ ᱵᱤᱞᱤᱜᱼᱟ ᱢᱮᱛᱟᱜ ᱢᱮ ᱩᱱ ᱥᱚᱢᱚᱭ ᱜᱮ ᱱᱚᱣᱟ ᱠᱚᱫᱚ ᱠᱚ ᱯᱚᱨᱚᱵᱚᱜᱼᱟᱜ ᱦᱟᱸᱜ᱾ ᱟᱨ ᱡᱚᱠᱷᱚᱱ ᱦᱟᱸᱜ ᱟᱞᱟᱝᱟᱜ ᱚᱠᱟ ᱞᱟᱦᱟ ᱨᱮᱞᱟᱝ ᱜᱟᱞᱢᱟᱨᱟᱜ ᱠᱟᱱ ᱛᱟᱦᱮᱱᱟ ᱚᱱᱟ ᱟᱵᱚᱣᱟᱜ ᱚᱠᱟ ᱪᱟᱥᱵᱟᱥ ᱠᱟᱹᱢᱤ ᱡᱟᱹᱥᱛᱤ ᱪᱟᱥᱵᱟᱥ ᱛᱚᱢ ᱧᱮᱞ ᱞᱮᱠᱷᱟᱱ ᱦᱩᱲᱩ ᱜᱮᱵᱚᱱ ᱪᱟᱥᱵᱟᱥᱟ ᱟᱫᱚ ᱦᱩᱲᱩ ᱤᱭᱟᱹ ᱛᱮᱜᱮ ᱮᱨᱚᱜ ᱫᱚᱢ ᱞᱮ ᱮᱨᱚᱜᱱᱟᱢ ᱛᱚ ᱫᱚ ᱦᱩᱲᱩᱢ ᱜᱤᱰᱤ ᱠᱮᱫᱟ᱾ ᱛᱚ ᱚᱱᱟᱜᱮᱢ ᱯᱩᱡᱟᱹᱭᱟ ᱫᱟᱨᱟᱢᱟ ᱵᱚᱞᱮ ᱡᱮᱢᱚᱱ ᱱᱟᱯᱟᱭ ᱱᱟᱯᱟᱭ ᱛᱮ ᱡᱟᱱᱟᱢᱚᱜ ᱢᱟ᱾ ᱟᱨ ᱥᱮ ᱫᱟᱜ ᱦᱚᱸ ᱢᱚᱸᱡᱽ ᱛᱮ ᱦᱩᱭᱩᱜ ᱢᱟ ᱚᱱᱟ ᱠᱚ ᱞᱟᱹᱜᱤᱫ ᱛᱮ ᱯᱩᱡᱟᱹ ᱫᱟᱨᱟᱢᱚᱜ ᱦᱩᱭᱩᱜᱼᱟ᱾ ᱟᱫᱚ ᱚᱱᱟ ᱤᱭᱟᱹᱛᱮ ᱦᱟᱸᱜ ᱱᱚᱣᱟ ᱫᱚ ᱤᱧ ᱫᱚ ᱮᱦᱚᱵ ᱤᱧ ᱢᱮᱛᱟᱜᱼᱟ ᱟᱨ ᱤᱱᱟᱹ ᱵᱟᱫ ᱠᱟᱛᱮ ᱫᱚ ᱡᱚᱠᱷᱚᱱ ᱦᱩᱲᱩ ᱠᱩ ᱞᱟᱹᱴᱩᱜᱼᱟ ᱢᱮᱛᱟᱜ ᱢᱮ ᱯᱩᱨᱟᱹ ᱜᱮᱞᱮᱜᱼᱟ ᱩᱱ ᱥᱩᱢᱚᱭ ᱦᱟᱸᱜ ᱢᱤᱫᱴᱮᱱ ᱟᱞᱮᱭᱟᱜ ᱥᱮᱜ ᱯᱚᱨᱚᱵ ᱦᱤᱡᱩᱜᱼᱟ ᱢᱟᱜᱽ ᱢᱚᱬᱮ᱾ ᱟᱫᱚ ᱦᱩᱲᱩ ᱠᱚ ᱦᱟᱱᱛᱮ ᱱᱟᱛᱮ ᱤᱭᱟᱹ ᱠᱚ ᱟᱹᱜᱩᱭᱟ ᱟᱨ ᱚᱱᱟ ᱦᱩᱲᱩ ᱜᱮᱞᱮ ᱚᱱᱟ ᱫᱚᱠᱚ ᱥᱟᱢᱟᱝᱟ ᱤᱭᱟᱹᱨᱮ ᱤᱭᱟᱹ ᱡᱟᱦᱮᱨ ᱛᱷᱟᱱ ᱨᱮ᱾ ᱵᱚᱞᱮ ᱦᱮᱸ ᱱᱚᱜᱼᱚᱭ ᱟᱹᱰᱤ ᱱᱟᱯᱟᱭ ᱦᱩᱭᱱᱟ ᱥᱮ ᱱᱚᱜᱼᱚᱭ ᱜᱮᱞᱮᱭᱱᱟ ᱟᱫᱚ ᱦᱟᱸᱜ ᱟᱯᱮ ᱥᱮᱱᱟᱜ ᱵᱟᱨᱮᱛᱮ ᱦᱟᱸᱜ ᱛᱷᱚᱲᱟ ᱜᱟᱱ ᱠᱟᱛᱷᱟ ᱠᱚ ᱞᱟᱹᱭ ᱢᱮ ᱡᱮ ᱚᱱᱟ ᱢᱟᱜᱽ ᱢᱚᱬᱮ ᱯᱚᱨᱚᱵᱽ ᱫᱚ ᱪᱮᱫ ᱞᱮᱠᱟ ᱯᱮ ᱢᱟᱱᱟᱣᱟ ᱥᱮ ᱵᱟᱯᱮ ᱢᱟᱱᱟᱣ ᱵᱟᱲᱟᱭᱟ?
ᱦᱮᱸ ᱢᱟᱜᱽ ᱢᱚᱬᱮ ᱟᱞᱮ ᱴᱷᱮᱜ ᱫᱚ ᱛᱷᱚᱲᱟ ᱢᱟᱜᱽ ᱢᱚᱬᱮ ᱠᱷᱚᱡᱽ ᱞᱟᱦᱟᱨᱮ ᱟᱨ ᱢᱤᱫᱴᱟᱝ ᱯᱚᱨᱚᱵᱽ ᱦᱮᱱᱟᱜ ᱛᱟᱞᱮᱭᱟ ᱟᱞᱮ ᱞᱮ ᱢᱮᱛᱟᱜ ᱠᱟᱱᱟ ᱡᱟᱱᱛᱷᱟᱲ᱾ ᱡᱟᱢᱛᱷᱟᱲ ᱢᱟᱱᱮ ᱚᱱᱟ ᱯᱚᱨᱚᱵᱽ ᱫᱚ ᱥᱩᱠᱨᱤ ᱛᱮ ᱦᱩᱭᱩᱜ ᱠᱟᱱᱟ ᱚᱱᱟ ᱟᱛᱳ ᱜᱟᱶᱛᱟ ᱠᱷᱚᱡᱽ ᱤᱭᱟᱹ ᱪᱟᱸᱫᱟ ᱠᱟᱛᱮ᱾ ᱢᱟᱹᱡᱷᱤ ᱦᱟᱲᱟᱢ ᱠᱚ ᱠᱤᱨᱤᱧ ᱩᱱᱠᱩ ᱠᱚ ᱪᱟᱞᱟᱜᱼᱟ ᱠᱤᱨᱤᱧ ᱟᱹᱜᱩᱭᱟᱠᱚ ᱟᱫᱚ ᱚᱱᱟᱫᱚ ᱯᱟᱹᱴᱷᱤ ᱥᱩᱠᱨᱤ ᱢᱟᱱᱮ ᱱᱤᱪᱷᱚᱲᱟ ᱯᱟᱹᱴᱷᱤ ᱥᱩᱠᱨᱤ ᱮᱫᱚᱢ ᱯᱷᱩᱨᱟᱹ ᱱᱤᱪᱷᱚᱲᱟ ᱮᱫᱚᱢ ᱦᱮᱸᱫᱮ ᱠᱚ ᱵᱟᱝ ᱦᱮᱸᱫᱮ ᱠᱚ ᱚᱱᱟ ᱩᱱᱤ ᱦᱮᱸᱫᱮ ᱨᱮ ᱢᱤᱫᱴᱟᱝ ᱦᱚᱸ ᱯᱟᱸᱱᱰ ᱯᱩᱰ ᱫᱟᱜ ᱫᱟᱜᱤ ᱵᱟᱝ ᱚᱱᱟ ᱪᱮ ᱯᱩᱨᱟᱹ ᱱᱤᱪᱷᱚᱲᱟ ᱟᱫᱚ ᱚᱱᱟ ᱥᱩᱠᱨᱤ ᱛᱮ ᱯᱩᱡᱟᱹ ᱦᱩᱭᱩᱜ ᱠᱟᱱᱟ ᱟᱫᱚ ᱚᱰᱮᱜᱤᱧ ᱧᱮᱞᱟ ᱚᱠᱟ ᱵᱚᱞᱮ ᱚᱱᱟᱜᱮ ᱚᱱᱟ ᱤᱭᱟᱹ ᱯᱚᱨᱚᱵ ᱦᱩᱭᱮᱱ ᱛᱟᱞᱮᱭᱟ᱾ ᱦᱩᱭᱱᱟ ᱠᱤ ᱵᱚᱞᱮ ᱢᱟᱹᱡᱷᱤ ᱦᱟᱲᱟᱢ ᱧᱮᱞᱟ ᱚᱱᱠᱟ ᱚᱱᱟ ᱦᱩᱲᱩ ᱠᱤᱱ ᱟᱹᱜᱩᱭᱟ᱾ ᱦᱩᱲᱩ ᱴᱷᱮᱱ ᱡᱚ ᱠᱷᱤᱡ ᱜᱮᱞᱮᱜ ᱠᱟᱱᱟ ᱯᱩᱨᱟᱹ ᱫᱟᱱᱟᱜ ᱠᱟᱱᱟ ᱮᱠᱫᱚᱢ ᱢᱚᱡᱽ᱾ ᱫᱟᱱᱟᱜ ᱠᱟᱱᱟ ᱜᱮᱞᱮᱜ ᱠᱟᱱᱟ ᱛᱷᱚᱲᱟ ᱛᱷᱚᱲᱟ ᱞᱟᱛᱟᱨ ᱠᱚ ᱵᱤᱞᱤ ᱨᱟᱠᱟᱵ ᱠᱟᱱᱟ ᱚᱱᱟ ᱥᱚᱢᱚᱭ ᱚᱱᱟ ᱫᱚ ᱦᱩᱭᱩᱜᱼᱟ ᱟᱫᱚ ᱚᱱᱟ ᱦᱩᱭ ᱞᱟᱦᱟ ᱚᱱᱟᱠᱤᱱ ᱯᱩᱡᱟᱹᱭᱟ ᱱᱟᱣᱟ ᱦᱟᱴᱟᱜ ᱱᱟᱣᱟ ᱰᱟᱹᱞᱤ᱾ ᱪᱮᱫ ᱠᱚ ᱞᱚᱴᱟ ᱫᱟᱜ ᱥᱟᱵ ᱠᱟᱛᱮᱫ ᱜᱮ ᱫᱮᱡᱚᱜᱼᱟ ᱟᱫᱚ ᱤᱧ ᱫᱚ ᱦᱟᱸᱜ ᱫᱚ ᱵᱟᱹᱧ ᱫᱩᱲᱩᱵ ᱥᱚᱢᱚᱭ ᱮ ᱞᱟᱜᱟᱣ ᱠᱟᱱᱟ ᱟᱫᱚ ᱢᱟᱱᱮ ᱚᱱᱠᱟᱧ ᱧᱮᱞ ᱟᱠᱟᱫ ᱠᱤᱱᱟᱹ ᱧᱮᱞ ᱟᱠᱟᱫ ᱠᱚᱣᱟᱹᱧ ᱩᱱᱠᱩ ᱟᱛᱳ ᱢᱚᱬᱮ ᱠᱚ᱾ ᱚᱱᱠᱟ ᱡᱚᱛᱚ ᱦᱚᱲ ᱠᱚ ᱦᱤᱡᱩᱜ ᱠᱟᱱᱟ ᱩᱱᱠᱩ ᱠᱚ ᱯᱩᱡᱟᱹᱭᱮᱫᱟ ᱟᱫᱚ ᱤᱱᱟᱹᱠᱟᱛᱮᱫ ᱦᱩᱭᱩᱜ ᱠᱟᱱᱟ ᱢᱟᱜᱽ ᱢᱚᱬᱮ᱾ ᱞᱟᱦᱟ ᱫᱚ ᱡᱟᱱᱛᱷᱟᱲ ᱞᱟᱦᱟᱜᱼᱟ ᱤᱱᱟᱹ ᱠᱟᱛᱮ ᱢᱟᱜᱽ ᱢᱚᱬᱮ ᱟᱫᱚ ᱢᱟᱜᱽ ᱢᱚᱬᱮ ᱫᱚ ᱦᱟᱸᱜ ᱧᱮᱞ ᱠᱟᱜ ᱚᱠᱚᱭ ᱵᱚᱞᱮ ᱢᱚᱬᱮ ᱜᱚᱴᱮᱡ ᱢᱮᱨᱚᱢ ᱞᱮ ᱥᱟᱢᱟᱝ ᱮᱫ ᱠᱚᱣᱟ ᱥᱟᱢᱟᱝ ᱠᱟᱛᱮᱜ ᱞᱮ ᱢᱟᱜᱮᱫ ᱠᱚᱣᱟ ᱟᱫᱚ ᱢᱟᱺᱡᱷᱤ ᱛᱷᱟᱱ ᱨᱮᱫᱚ ᱵᱚᱫᱟ ᱯᱩᱸᱰ ᱵᱚᱫᱟᱭ ᱢᱟᱜᱚᱜᱼᱟ ᱦᱟᱸᱜ᱾ ᱟᱨ ᱵᱟᱹᱠᱤ ᱫᱚ ᱢᱤᱫᱴᱟᱝ ᱠᱚᱢ ᱛᱟᱦᱮᱱᱟ ᱜᱩᱞᱤ ᱢᱮᱨᱚᱢ ᱩᱱᱤ ᱫᱚ ᱱᱚᱰᱮ ᱡᱟᱦᱮᱨ ᱨᱮᱦᱚᱸ ᱵᱟᱨ ᱴᱷᱮᱡ ᱟᱥᱛᱟᱱᱮᱱᱟ ᱟᱫᱚ ᱚᱠᱚᱭᱴᱟᱜ ᱠᱟᱱᱟᱭ᱾ ᱠᱤᱱ ᱡᱟᱦᱮᱨ ᱵᱚᱸᱜᱟ ᱢᱟᱨᱟᱝ ᱵᱩᱨᱩ ᱟᱨ ᱚᱠᱚᱭᱴᱟᱜ ᱠᱟᱱᱟ ᱠᱤᱱ ᱦᱟᱸᱜ ᱚᱠᱟ ᱞᱮᱠᱟ ᱪᱮᱜ ᱠᱚ ᱢᱮᱱᱟ ᱟᱫᱚ ᱚᱱᱟᱫᱚ ᱵᱟᱹᱧ ᱵᱩᱡᱷᱟᱹᱣ ᱠᱟᱫᱟ᱾ ᱟᱫᱚ ᱵᱟᱹᱠᱤ ᱫᱚ ᱱᱚᱸᱰᱮ ᱠᱚ ᱢᱟᱜᱚᱜ-ᱟ ᱥᱟᱱᱟᱢ ᱢᱤᱫᱴᱟᱝ ᱫᱚ ᱩᱱᱤ ᱜᱩᱞᱤ ᱢᱮᱨᱚᱢ ᱠᱚᱭ ᱞᱮ ᱢᱮᱛᱟᱭ ᱠᱟᱱᱟ᱾ ᱩᱱᱤ ᱫᱚ ᱱᱚᱣᱟ ᱟᱲᱮ ᱫᱮᱭᱟᱯ ᱯᱩᱨᱩᱵ ᱱᱟᱠᱷᱟ ᱥᱮ ᱟᱨᱮ ᱢᱟᱜᱚᱜ-ᱟ᱾ ᱵᱟᱹᱠᱤ ᱱᱚᱛᱮ ᱯᱚᱪᱷᱤᱢ ᱱᱟᱠᱷᱟ ᱥᱮᱜ ᱨᱮᱠᱚ ᱢᱟᱜᱚᱜ-ᱟ ᱟᱫᱚ ᱟᱞᱮ ᱡᱟᱦᱮᱨ ᱨᱮᱫᱚ ᱰᱷᱮᱨ ᱥᱟᱨᱡᱚᱢ ᱫᱟᱨᱮ ᱠᱚᱦᱚᱸ ᱵᱟᱹᱱᱩᱜ-ᱟ ᱦᱟᱸᱜ ᱵᱟᱨᱭᱟ ᱜᱮ ᱦᱮᱱᱟᱜ-ᱟ ᱟᱫᱚ ᱚᱱᱟ ᱵᱟᱨᱭᱟ ᱴᱷᱮᱡ ᱜᱮ ᱚᱸᱰᱮ ᱜᱮ ᱛᱷᱟᱱ ᱠᱚ ᱦᱮᱱᱟᱜ-ᱟ ᱚᱸᱰᱮ ᱜᱮ ᱯᱩᱡᱟᱹ ᱯᱟᱴ ᱦᱩᱭᱩᱜ ᱠᱟᱱᱟ ᱟᱫᱚ ᱱᱚᱣᱟ ᱴᱟᱜ ᱫᱚ ᱢᱤᱫᱴᱟᱝ ᱤᱧ ᱧᱮᱞ ᱟᱠᱟᱫᱮᱭᱟ ᱵᱚᱸᱜᱟ ᱦᱮᱱᱟᱭᱟ ᱟᱨ ᱱᱟᱣᱟᱴᱟᱜ ᱨᱮᱫᱚ ᱯᱮᱭᱟᱧ ᱧᱮᱞ ᱟᱠᱟᱜ ᱠᱚᱣᱟ ᱾
ᱟᱪᱪᱷᱟ ᱮᱸ ᱚᱱᱠᱟ ᱠᱟᱱ ᱜᱮᱭᱟ ᱡᱟᱸᱜᱟ ᱡᱟᱸᱜᱟ ᱛᱮ ᱟᱭᱢᱟ ᱰᱷᱮᱨ ᱥᱟᱨᱡᱚᱢ ᱫᱟᱨᱮ ᱢᱮᱱᱟᱜ-ᱟ ᱟᱨ ᱡᱟᱸᱜᱟ ᱡᱟᱸᱜᱟ ᱛᱮ ᱢᱤᱫᱴᱮᱱ ᱦᱚᱸ ᱟᱨ ᱡᱟᱸᱜᱟ ᱡᱟᱸᱜᱟ ᱛᱮᱧ ᱧᱮᱞ ᱠᱟᱫᱟ ᱢᱤᱫᱴᱮᱱ ᱦᱚᱸ ᱵᱟᱹᱱᱩᱜ-ᱟ ᱾
ᱟᱫᱚ ᱚᱱᱟ ᱫᱚ ᱡᱟᱦᱟ ᱤᱭᱟᱹ ᱫᱚ ᱵᱟᱹᱱᱩᱜ ᱠᱟᱫᱟ ᱵᱚᱞᱮ ᱟᱛᱳ ᱡᱮᱢᱚᱱ ᱩᱱᱠᱩ ᱱᱟᱭᱠᱮ ᱦᱟᱲᱟᱢ ᱥᱮ ᱛᱤᱱᱟᱹᱜ ᱢᱮᱱᱟᱜ ᱠᱚᱣᱟ ᱩᱱᱠᱩ ᱡᱮᱢᱚᱱ ᱱᱟᱯᱟᱭ ᱛᱮ ᱪᱟᱞᱟᱣ ᱵᱟᱱᱟᱣ ᱠᱚ ᱾ ᱚᱱᱮ ᱚᱱᱟ ᱞᱟᱹᱜᱤᱜ ᱠᱟᱱ ᱜᱮᱭᱟ ᱚᱱᱟ ᱯᱩᱡᱟᱹ ᱯᱟᱴ ᱠᱚᱫᱚ ᱦᱟᱸᱜ ᱡᱟᱹᱥᱛᱤ ᱫᱚ ᱟᱨ ᱚᱠᱟᱴᱟᱜ ᱦᱟᱸᱜ ᱮᱱᱟᱝ ᱞᱟᱝ ᱜᱟᱞᱢᱟᱨᱟᱣ ᱠᱟᱱ ᱛᱟᱦᱮᱱᱟ ᱡᱮ ᱢᱟᱜ ᱢᱚᱬᱮ ᱨᱮᱧ ᱠᱩᱞᱤ ᱞᱮᱜ ᱢᱮᱭᱟ ᱟᱨ ᱢᱟᱜ ᱢᱚᱬᱮ ᱦᱚᱸ ᱞᱟᱦᱟᱨᱮ ᱟᱯᱮ ᱥᱮᱫ ᱫᱚ ᱢᱤᱫᱴᱮᱱ ᱥᱩᱠᱨᱤ ᱯᱩᱡᱟᱹ ᱯᱚᱨᱚᱵᱽ ᱦᱩᱭᱩᱜ-ᱟ ᱾ ᱡᱟᱱᱛᱷᱟᱲ ᱯᱚᱨᱚᱵᱮᱢ ᱞᱟᱹᱭ ᱮᱫᱟ ᱟᱫᱚ ᱱᱤᱛ ᱛᱚ ᱱᱤᱛ ᱦᱟᱹᱵᱤᱡ ᱫᱚ ᱟᱞᱮᱥᱮᱫ ᱫᱚ ᱱᱚᱣᱟ ᱫᱚ ᱵᱟᱹᱧ ᱧᱮᱞ ᱟᱠᱟᱜ-ᱟ ᱯᱟᱥᱮᱪ ᱦᱩᱭᱩᱜ ᱨᱮᱦᱚᱸ ᱩᱠᱩ ᱩᱠᱩᱛᱮ ᱥᱮᱢ ᱢᱮᱱ ᱠᱮᱭᱟ ᱢᱤᱫ ᱵᱟᱨ ᱦᱚᱲ ᱛᱮᱠᱚ ᱯᱩᱨᱟᱹ ᱯᱟᱨᱚᱢ ᱠᱷᱟᱜ ᱫᱚ ᱟᱫᱚ ᱵᱟᱹᱧ ᱧᱮᱞ ᱟᱠᱟᱜ ᱠᱚᱣᱟ ᱱᱤᱛ ᱫᱷᱟᱹᱵᱤᱡ ᱱᱚᱣᱟ ᱥᱩᱠᱨᱤ ᱯᱩᱡᱟᱹ ᱥᱮ ᱱᱚᱠᱟᱱᱟᱜ ᱯᱚᱨᱚᱵᱽ ᱤᱭᱟᱹ ᱫᱚ ᱱᱤᱛ ᱦᱟᱹᱵᱤᱡ ᱛᱮ ᱟᱹᱣᱨᱤᱧ ᱧᱮᱞ ᱠᱚᱣᱟ ᱟᱫᱚ ᱦᱩᱭᱩᱜ-ᱟ ᱾ ᱥᱮ ᱵᱟᱝ ᱦᱩᱭᱩᱜ-ᱟ ᱤᱧᱟᱹᱜ ᱢᱮᱱᱫᱚ ᱯᱟᱥᱮ ᱟᱞᱮᱥᱮᱜ ᱫᱚ ᱵᱟᱠᱟᱞ ᱜᱮ ᱯᱟᱥᱮᱜ ᱵᱟᱝ ᱦᱩᱭᱩᱜ-ᱟ ᱟᱫᱚ ᱱᱚᱣᱟ ᱯᱚᱨᱚᱵᱽ ᱫᱚ ᱟᱫᱚ ᱚᱠᱟ ᱦᱟᱸᱜ ᱤᱧ ᱞᱟᱹᱭ ᱠᱮᱫᱟ ᱮᱱᱟ ᱱᱟᱜ ᱢᱟᱜ ᱢᱚᱬᱮ ᱱᱚᱣᱟ ᱫᱚ ᱦᱟᱱᱛᱮ ᱱᱟᱛᱮ ᱠᱷᱚᱡ ᱟᱞᱮ ᱥᱮᱜ ᱦᱚᱸ ᱦᱩᱲᱩ ᱠᱚ ᱟᱹᱜᱩᱭᱟ ᱾ ᱟᱨ ᱦᱩᱲᱩ ᱟᱹᱜᱩ ᱠᱟᱛᱮᱫ ᱚᱸᱰᱮ ᱫᱚᱠᱚ ᱯᱩᱡᱟᱹᱭᱟ ᱾ ᱟᱨ ᱚᱱᱟ ᱦᱟᱸᱜ ᱚᱠᱚᱭ ᱦᱩᱲᱩᱭ ᱟᱹᱜᱩᱭᱟ ᱦᱟᱸᱜ ᱩᱱᱤ ᱦᱚᱸ ᱚᱠᱚᱭ ᱴᱟᱜ ᱦᱟᱸᱜ ᱚᱸᱰᱮ ᱢᱮᱨᱚᱢ ᱠᱚ ᱢᱟᱜᱮᱭᱟ ᱾ ᱠᱚᱲᱟ ᱠᱚᱠᱚ ᱟᱹᱜᱩᱭᱟ ᱚᱱᱟ ᱫᱚ ᱰᱟᱺᱜᱣᱟᱹ ᱠᱚᱲᱟ ᱠᱚ ᱡᱟᱦᱟᱸᱭ ᱜᱮᱢ ᱢᱚᱪᱲᱟᱣ ᱫᱟᱲᱮᱭᱤᱧ ᱡᱟᱦᱟᱭ ᱥᱮ ᱡᱟᱦᱟᱸᱭ ᱜᱮ ᱚᱱᱟ ᱫᱚ ᱾ ᱰᱟᱺᱜᱣᱟᱹ ᱠᱚᱲᱟ ᱥᱮ ᱜᱤᱫᱽᱨᱟᱹ ᱦᱚᱸ ᱡᱟᱦᱟᱸᱭ ᱜᱮ ᱟᱫᱚ ᱚᱠᱚᱭ ᱦᱟᱸᱜ ᱟᱹᱜᱩᱭᱟ ᱩᱱᱤ ᱫᱚ ᱢᱮᱨᱚᱢ ᱵᱚᱦᱚᱜ ᱮ ᱯᱟᱲᱟᱜ-ᱟ ᱢᱤᱫ ᱴᱮᱱ ᱵᱚᱞᱮ ᱟᱯᱮ ᱫᱚ ᱪᱮᱠᱟᱭᱟ ᱯᱮ ᱩᱛᱩᱭᱟ ᱯᱮ ᱥᱮᱯᱮ ᱥᱩᱲᱟᱹᱭᱟ ᱯᱮ ᱥᱮᱯᱮ ᱪᱮᱠᱟᱭᱟ ᱚᱱᱟ ᱫᱚ ᱟᱯᱮᱭᱟᱜ ᱠᱩᱥᱤ ᱚᱱᱮ ᱚᱱᱠᱟ ᱟᱹᱰᱤ ᱡᱟᱥ ᱛᱤᱧ ᱧᱮᱞ ᱟᱠᱟᱫᱟ ᱚᱱᱟ ᱯᱚᱨᱚᱵᱽ ᱨᱮ ᱦᱮᱸ ᱦᱮᱸ ᱢᱤᱫᱴᱮᱱ ᱵᱚᱦᱚᱜ ᱠᱚ ᱛᱤᱱᱟᱹᱜ ᱦᱚᱲ ᱠᱚ ᱟᱹᱜᱩᱭᱟ ᱵᱚᱞᱮ ᱯᱩᱱ ᱦᱚᱲ ᱠᱚ ᱯᱟᱲᱟᱜ-ᱟ ᱚᱱᱟ ᱫᱚ ᱢᱚᱛᱞᱚᱵ ᱚᱱᱟ ᱫᱚ ᱦᱟᱱᱛᱮ ᱱᱟᱛᱮ ᱠᱷᱚᱱ ᱦᱟᱱ ᱛᱮ ᱠᱷᱚᱡ ᱤᱭᱟᱹ ᱯᱩᱨᱩᱵ ᱠᱷᱚᱡ ᱯᱚᱪᱷᱤᱢ ᱠᱷᱚᱡ ᱩᱛᱛᱚᱨ ᱠᱷᱚᱡ ᱫᱚᱠᱠᱷᱤᱱ ᱠᱷᱚᱡ ᱦᱩᱲᱩ ᱠᱚ ᱟᱹᱜᱩᱭᱟ ᱜᱮᱞᱮ ᱦᱩᱲᱩ ᱚᱱᱟ ᱢᱤ ᱵᱩᱫᱟᱹ ᱠᱟᱛᱮᱫ ᱯᱷᱤᱨ ᱩᱱᱠᱩ ᱜᱮᱫ ᱟᱹᱜᱩᱭᱟ ᱠᱚ ᱟᱹᱰᱤ ᱨᱮ ᱚᱱᱟ ᱫᱚ ᱟᱹᱜᱩᱭ ᱦᱩᱭᱩᱜ-ᱟ ᱾ ᱟᱨ ᱩᱱᱠᱩ ᱜᱮ ᱚᱱᱟ ᱫᱚ ᱢᱮᱨᱚᱢ ᱵᱚᱦᱚᱜ ᱠᱚ ᱯᱟᱲᱟᱜ-ᱟ ᱚᱱᱟ ᱜᱮ ᱡᱚᱢ ᱢᱮ ᱚᱱᱟ ᱫᱚ ᱪᱤᱠᱟᱹᱭᱟᱢ ᱵᱟᱢ ᱪᱤᱠᱟᱭᱟᱢ ᱟᱢ ᱜᱮ ᱵᱟᱲᱟᱭᱟ ᱚᱱᱟ ᱫᱚ ᱾ ᱟᱫᱚ ᱤᱱᱟᱹ ᱵᱟᱫ ᱦᱟᱸᱜ ᱢᱮᱛᱟᱜ ᱢᱮ ᱟᱹᱭᱩᱵ ᱵᱮᱞᱟ ᱥᱮᱜ ᱫᱚᱠᱚ ᱥᱩᱲᱟᱹᱭᱟ ᱠᱟᱡᱟᱜ ᱜᱮ ᱟᱢᱟᱜ ᱥᱚᱲᱟᱹᱭ ᱢᱮ ᱦᱟᱹᱱᱤ ᱥᱚᱲᱮᱭᱟ ᱱᱩᱭ ᱥᱚᱲᱮᱭᱟ ᱾ ᱟᱫᱚ ᱟᱯᱮ ᱥᱮᱜ ᱚᱱᱠᱟ ᱠᱚ ᱥᱩᱲᱟᱹ ᱵᱟᱲᱟᱭᱟ ᱥᱮ ᱵᱟᱠᱚ ᱥᱩᱲᱟᱹ ᱵᱟᱲᱟᱭᱟ ᱥᱮ ᱪᱮᱞᱠᱟ ᱠᱟᱱᱟ ᱟᱯᱮ ᱥᱮᱱᱟᱜ ᱵᱟᱨᱮ ᱛᱮ ᱱᱟᱜ ᱢᱚᱜ ᱢᱚᱬᱮ ᱵᱟᱨᱮᱛᱮ ᱞᱟᱹᱭ ᱛᱟᱞᱟᱝ ᱢᱮ ᱾
ᱢᱟᱜ ᱢᱚᱬᱮ ᱫᱚ ᱟᱞᱮᱥᱮᱜ ᱫᱚ ᱦᱟᱸᱜ ᱢᱟᱱᱮ ᱡᱷᱩᱴᱤ ᱡᱷᱩᱴᱤ ᱡᱮᱭᱥᱮ ᱠᱤ ᱛᱤᱱᱟᱹᱜ ᱢᱟᱨᱟᱝ ᱟᱛᱳ ᱦᱮᱱᱟᱜ ᱟᱫᱚ ᱪᱮᱛᱟᱱ ᱠᱩᱞᱦᱤ ᱞᱟᱛᱟᱨ ᱠᱩᱞᱦᱤ ᱛᱟᱦᱮᱱ ᱠᱟᱱᱟ ᱛᱚ ᱾ ᱟᱫᱚ ᱪᱮᱛᱟᱱ ᱠᱩᱞᱦᱤ ᱥᱮᱫ ᱵᱟᱨ ᱫᱚᱦᱞᱟ ᱟᱨ ᱞᱟᱛᱟᱨ ᱠᱩᱞᱦᱤ ᱥᱮᱫ ᱵᱟᱨ ᱫᱚᱦᱞᱟ ᱟᱫᱚ ᱩᱱᱠᱩ ᱢᱤᱢᱤᱫ ᱜᱚ ᱛᱮ ᱦᱟᱸᱜ ᱩᱱᱠᱩ ᱢᱟ ᱚᱱᱠᱟ ᱟᱯᱟᱱ ᱟᱹᱯᱤᱱ ᱠᱚ ᱡᱷᱟᱴᱟ ᱡᱷᱩᱴᱤᱜ-ᱟ ᱚᱱᱮ ᱢᱤᱫ ᱨᱮᱢᱟ ᱤᱭᱟᱹ ᱞᱮᱱᱠᱷᱟᱱ ᱢᱟ ᱦᱚᱲ ᱠᱚ ᱵᱟᱠᱚ ᱞᱟᱲᱟᱜ-ᱟ ᱾ ᱩᱱᱤ ᱢᱮᱱᱟ ᱦᱟᱹᱨ ᱩᱱᱤ ᱪᱷᱩᱴᱟᱹᱜ-ᱟ ᱩᱱᱤ ᱠᱷᱟᱞᱮᱭᱟ ᱨᱚᱭᱮᱭᱟ ᱠᱷᱟᱹᱞᱤ ᱢᱟ ᱠᱟᱛᱮ ᱯᱩᱡᱟᱹ ᱠᱟᱛᱮ ᱛᱮᱫ ᱥᱟᱨ ᱵᱟᱵᱚᱱ ᱜᱤᱰᱤᱭ ᱮᱫᱟ ᱩᱱᱠᱩ ᱡᱚᱢ ᱦᱩᱭᱩᱜ ᱠᱟᱱᱟ ᱥᱩᱲᱟᱹ ᱦᱩᱭᱩᱜ ᱠᱟᱱᱟ ᱾ ᱟᱫᱚ ᱚᱱᱟ ᱠᱚᱫᱚ ᱡᱷᱩᱴᱤ ᱡᱷᱩᱴᱤ-ᱟᱜ ᱛᱟᱢᱟ ᱟᱯᱮ ᱫᱚ ᱦᱚᱞᱟ ᱥᱮ ᱪᱮᱜ ᱞᱮᱠᱟ ᱯᱮ ᱫᱤᱭᱮ ᱠᱟᱴᱟ ᱠᱩᱴᱤᱭᱟ ᱪᱮᱞᱠᱟ ᱯᱮ ᱵᱟᱰᱟᱭᱟ ᱟᱯᱮ ᱛᱮ ᱟᱯᱮ ᱠᱟᱹᱢᱤᱭ ᱯᱮ ᱾ ᱚᱱᱟ ᱫᱚᱞ ᱠᱷᱚᱡ ᱜᱮ ᱢᱤᱫ ᱦᱚᱲ ᱞᱮ ᱩᱰᱩᱠᱚᱜ-ᱟ ᱾ ᱠᱤ ᱵᱚᱞᱮ ᱩᱱᱤ ᱜᱩᱞᱤ ᱢᱮᱨᱚᱢ ᱚᱠᱚᱭ ᱴᱟᱜ ᱟᱛᱳ ᱥᱚᱢᱟᱡᱽ ᱨᱮᱱᱮ ᱦᱩᱭᱩᱜ ᱠᱟᱱ ᱡᱚᱛᱚ ᱦᱚᱲᱛᱮ ᱩᱱᱤ ᱛᱮᱜ ᱟᱫᱚ ᱤᱱᱟᱹ ᱠᱟᱛᱮᱜ ᱫᱚ ᱦᱟᱸᱜ ᱚᱱᱟ ᱠᱚ ᱡᱤᱞ ᱦᱟᱹᱴᱤᱧ ᱠᱟᱛᱮᱫ ᱫᱚ ᱟᱫᱚᱢᱟᱜ ᱫᱚᱠᱚ ᱤᱫᱤᱭᱟ ᱚᱱᱟ ᱡᱤᱞ ᱛᱮᱫ ᱫᱚ ᱚᱲᱟᱜ ᱥᱮᱜ ᱠᱚ ᱤᱫᱤᱭᱟ ᱾ ᱟᱨ ᱚᱱᱟ ᱵᱚᱦᱚᱜ ᱠᱚ ᱨᱮᱭᱟᱜ ᱫᱚ ᱚᱱᱟ ᱫᱚ ᱡᱟᱦᱮᱨ ᱨᱮᱜᱮ ᱥᱩᱲᱟᱹ ᱠᱟᱛᱮᱫ ᱡᱚᱢ ᱦᱩᱭᱩᱜᱼᱟ᱾ ᱟᱫᱚ ᱵᱟᱝ ᱚᱱᱟ ᱫᱚ ᱮᱠᱮᱱ ᱠᱚᱲᱟ ᱦᱚᱲ ᱜᱮ ᱦᱟᱸᱜ᱾ ᱥᱩᱲᱟᱹ ᱠᱟᱛᱮ ᱜᱮ ᱡᱚᱢ ᱦᱩᱭᱩᱜᱼᱟ᱾ ᱠᱩᱲᱤ ᱠᱚᱫᱚ ᱵᱟᱝ ᱢᱟᱹᱭ ᱜᱤᱫᱽᱨᱟᱹ ᱠᱚ ᱵᱤᱴᱤ ᱢᱮᱱ ᱞᱮᱠᱷᱟᱱ ᱩᱱᱠᱩ ᱫᱚ ᱵᱟᱝ ᱩᱱᱠᱩ ᱫᱚ ᱦᱟᱱᱮ ᱚᱲᱟᱜ ᱥᱮᱫ ᱡᱤᱞ ᱪᱟᱞᱟᱣ ᱟᱠᱟᱱ ᱚᱱᱟᱴᱟᱜ ᱜᱮ ᱚᱱᱟ ᱵᱚᱦᱚᱜ ᱨᱮᱭᱟᱜ ᱫᱚ ᱵᱟᱹᱠᱩ ᱧᱟᱢᱟ᱾ ᱚᱱᱟ ᱫᱚ ᱡᱟᱦᱮᱨ ᱨᱮᱜᱮ ᱥᱩᱲᱟᱹ ᱠᱟᱛᱮᱫ ᱜᱮᱢ ᱪᱟᱵᱟᱣ ᱦᱩᱭᱩᱜ-ᱟ, ᱟᱨ ᱚᱲᱟᱜ ᱛᱮ‌ ᱦᱚᱸ ᱤᱫᱤ ᱫᱚ ᱵᱟᱝ ᱜᱟᱱᱚᱜ-ᱜᱟ ᱚᱱᱟ ᱫᱚ ᱢᱟᱱᱮ ᱡᱟᱦᱮᱨ ᱨᱮᱜᱤ ᱡᱚᱢ ᱪᱟᱵᱟ ᱠᱟᱛᱮᱜ ᱜᱟᱥᱟᱣ ᱢᱟᱡᱟᱣ ᱥᱟᱯᱟᱭ ᱛᱟᱢ ᱟᱨ ᱪᱟᱞᱟᱜ ᱢᱮ᱾
ᱟᱹᱰᱤ ᱱᱟᱯᱟᱭ ᱱᱚᱰᱮ ᱟᱞᱮ ᱥᱮᱡ ᱦᱚᱸ ᱱᱚᱜ-ᱚᱭ ᱚᱱᱠᱟᱜ ᱜᱮ ᱚᱱᱟ ᱵᱟᱢ ᱞᱟᱹᱭ ᱠᱮᱫᱟ ᱡᱮ ᱵᱤᱴᱤ ᱛᱟᱠᱩ ᱥᱮ ᱛᱤᱱᱟᱹᱜ ᱵᱚᱞᱮ ᱢᱮᱱᱟᱜ ᱠᱚᱣᱟ ᱩᱱᱠᱩ ᱚᱲᱟᱜ ᱨᱮᱱ ᱜᱷᱟᱨᱚᱸᱡ ᱚᱠᱚᱭ ᱫᱚ ᱡᱚᱱᱚᱜ ᱮ ᱥᱟᱵᱟ ᱥᱮ ᱮ ᱡᱚᱜ ᱵᱟᱲᱟᱭᱟ ᱩᱝᱠᱩ ᱫᱚ ᱵᱟᱹᱠᱩ ᱤᱭᱟᱹ ᱭᱟ ᱱᱚᱣᱟ ᱠᱚᱫᱚ ᱵᱟᱠᱚ ᱡᱚᱢᱟ ᱚᱱᱟ ᱥᱤᱫᱷᱟᱹ ᱠᱟᱛᱷᱟ ᱛᱮᱢ ᱞᱟᱹᱭ ᱫᱟᱲᱮ ᱜᱮᱭᱟ ᱱᱚᱣᱟ, ᱡᱮ ᱚᱠᱚᱭ ᱡᱚᱜ ᱵᱟᱲᱟᱭ ᱚᱲᱟᱜ ᱠᱩ ᱩᱝᱠᱩ ᱫᱚ ᱱᱚᱣᱟ ᱠᱚᱫᱚ ᱵᱟᱝ ᱜᱮ ᱜᱟᱱᱚᱜ ᱛᱟᱠᱚᱣᱟ ᱡᱟᱦᱮᱨ ᱛᱷᱟᱱ ᱢᱟᱡᱷᱤ ᱛᱷᱟᱱ ᱡᱟᱦᱮᱨ ᱛᱷᱟᱱ ᱨᱮᱫᱚ ᱮᱠᱟᱞ ᱡᱟᱦᱱᱟᱜ ᱡᱤᱱᱤᱥ ᱜᱮ‌ ᱵᱚᱞᱮ ᱵᱮᱱᱟᱜ-ᱟ ᱚᱱᱟ ᱫᱚ ᱮᱠᱟᱞ ᱜᱮ ᱵᱟᱠᱩ ᱡᱚᱢᱟ ᱚᱱᱟᱧ ᱵᱟᱲᱟᱭᱟ᱾ ᱛᱟᱞᱮ ᱚᱱᱟ ᱫᱚ ᱵᱟᱝ ᱠᱟᱱᱟ ᱮᱠᱟᱞ ᱦᱮ ᱰᱟᱸᱜ ᱢᱚᱬᱮ ᱢᱚᱛᱚᱡ ᱜᱮ ᱵᱟᱠᱚ ᱡᱚᱢᱟ, ᱪᱮᱜ ᱜᱮ ᱵᱟᱠᱚ ᱡᱚᱢᱟ ᱡᱟᱦᱮᱨ ᱛᱷᱟᱱ ᱨᱮᱭᱟᱜ ᱫᱚ᱾ ᱵᱚᱞᱮ ᱡᱟᱦᱟᱱᱟᱜ ᱜᱮ ᱵᱮᱱᱟᱜ-ᱟ ᱥᱩᱚᱲᱟᱹ ᱠᱩ ᱤᱭᱟᱹ ᱮᱨᱚᱜ ᱨᱮ ᱚᱠᱟ ᱥᱩᱚᱲᱟᱹ ᱦᱩᱭᱱᱟ ᱚᱱᱟ ᱦᱚᱸ ᱵᱟᱝ ᱥᱮ ᱚᱱᱟ ᱤᱭᱟᱹ ᱢᱟᱜ ᱢᱚᱬᱮ ᱨᱮ ᱚᱱᱟ ᱦᱚᱸ ᱪᱮᱜ ᱦᱚᱸ ᱵᱟᱠᱚ ᱡᱚᱢᱟ ᱵᱚᱞᱮ ᱡᱟᱦᱮᱱᱛ ᱡᱟᱷᱮᱨ ᱛᱷᱟᱱ ᱨᱮᱭᱟᱜ ᱯᱩᱡᱟᱹ ᱡᱤᱱᱤᱥ ᱪᱮᱜ ᱜᱮ ᱵᱟᱠᱚ ᱡᱚᱢᱟ ᱩᱱᱠᱩ ᱫᱚ, ᱵᱚᱞᱮ ᱵᱟᱝ ᱜᱮ ᱜᱟᱱᱚᱜ ᱜᱟᱱ ᱞᱮᱠᱟᱱ ᱫᱚ ᱚᱱᱮ ᱢᱮᱱᱟ ᱪᱮᱫ ᱪᱚ ᱦᱩᱭᱩᱜ-ᱟ ᱚᱱᱠᱟ ᱜᱮ, ᱚᱱᱟ ᱫᱚ ᱵᱟᱵᱚᱱ ᱵᱟᱲᱟᱭᱟ ᱟᱵᱚᱣᱟᱜ ᱫᱚ, ᱟᱫᱚ ᱚᱱᱮ ᱠᱚ ᱢᱮᱱᱟ ᱵᱟᱠᱚ ᱡᱚᱢᱟ ᱛᱚ ᱠᱚ ᱡᱮᱚᱱ ᱚᱱᱟ ᱵᱩᱡᱷᱟᱹᱣ ᱢᱮ ᱤᱭᱟᱹ ᱠᱚᱢ ᱠᱟᱛᱷᱟ ᱛᱮᱜᱮ᱾ ᱟᱫᱚ ᱱᱚᱜᱝᱠᱟ ᱟᱞᱮ ᱥᱮᱡ ᱦᱚᱸᱧ ᱧᱮᱞ ᱠᱟᱫᱟ ᱵᱟᱠᱚ ᱡᱚᱢᱟ ᱟᱹᱰᱤ ᱡᱟᱹᱥᱛᱤ ᱜᱤ, ᱟᱨᱻ ᱚᱱᱟ ᱵᱟᱫ ᱠᱟᱛᱮᱫ ᱦᱟᱸᱜ ᱡᱚᱠᱷᱚᱱᱮᱢ ᱧᱮᱞᱟ ᱛᱟᱦᱞᱮ ᱥᱮᱫ ᱦᱚᱸ ᱟᱹᱰᱤᱜᱟᱱ ᱠᱚ ᱯᱤᱴᱷᱟᱹᱭᱟ ᱯᱤᱴᱷᱟᱹᱧ ᱢᱮᱱᱮᱜ ᱠᱟᱱ ᱚᱱᱟ ᱥᱩᱲᱟᱹᱭᱟ ᱠᱩ᱾ ᱡᱟᱜᱟ ᱡᱟᱜᱟ ᱛᱮ, ᱟᱨ ᱚᱠᱟᱢ ᱞᱟᱹᱭ ᱠᱮᱫᱟᱟᱸᱜ ᱵᱚᱞᱮ ᱜᱨᱩᱯ ᱜᱨᱩᱯ ᱠᱚ ᱵᱮᱱᱟᱣ ᱠᱚᱣᱟ ᱟᱞᱮ ᱥᱮᱡ ᱦᱚᱸ ᱚᱱᱠᱟ ᱜᱨᱩᱯ ᱠᱚ ᱵᱮᱱᱟᱣ ᱠᱚᱣᱟ ᱟᱨ ᱛᱤᱱᱟᱹᱜ ᱪᱚ ᱚᱱᱠᱟ ᱠᱚ ᱛᱟᱦᱮᱱᱟ ᱡᱮ ᱢᱤᱫᱴᱮᱡ ᱟᱹᱛᱩ ᱨᱮ ᱯᱮᱭᱟ ᱢᱮᱨᱚᱢ ᱯᱩᱱᱭᱟ ᱢᱮᱨᱚᱢ ᱛᱚ ᱩᱝ ᱠᱩ ᱜᱨᱩᱯ ᱱᱤᱱᱟᱹᱜ ᱱᱚᱸᱰᱮ ᱠᱚ ᱤᱭᱟᱹᱭᱟ ᱱᱩᱭ ᱱᱚᱰᱮ᱾
ᱦᱮᱸ
ᱛᱚ ᱚᱝᱠᱟ ᱜᱮ ᱦᱟᱸᱜ ᱚᱠᱟᱴᱟᱜ ᱟᱯᱮ ᱥᱮᱫ ᱞᱮᱠᱟ ᱜᱤ ᱢᱤᱫ ᱢᱚᱛᱞᱚᱵ ᱮᱢ ᱢᱮᱱ ᱠᱮᱭᱟ ᱡᱚᱛᱚᱜᱮ ᱚᱱᱠᱟ ᱥᱮᱢ ᱞᱮᱠ ᱠᱟ ᱜᱮ ᱢᱮᱱᱟᱜ-ᱟ, ᱟᱹᱰᱤ ᱠᱚᱢ ᱜᱮ ᱦᱟᱸᱜ ᱛᱷᱚᱲᱟ ᱜᱟᱱ ᱡᱩᱫᱟᱹᱜ ᱠᱷᱟᱡ ᱫᱚ᱾ ᱟᱨ ᱤᱱᱟᱹ ᱡᱚᱠᱷᱚᱱ ᱦᱟᱸᱜ ᱦᱩᱭ ᱵᱟᱲᱟᱭᱮᱱᱟ᱾ ᱟᱫᱚ ᱤᱱᱟᱹ ᱵᱟᱫᱽ ᱫᱚ ᱦᱟᱸᱜ ᱚᱱᱟ ᱫᱤᱥᱟᱹᱭᱟᱞᱮ ᱟᱞᱮ ᱥᱮᱫ ᱵᱚᱞᱮ ᱟᱞᱮ ᱟᱹᱛᱩ ᱨᱮᱱᱟᱜ ᱤᱧ ᱫᱤᱥᱟᱹᱭᱟ ᱥᱮ ᱟᱮᱭᱟᱜ ᱦᱚᱸᱧ ᱫᱤᱥᱟᱹᱭᱟ, ᱡᱮ ᱚᱱᱟ ᱦᱟᱸᱜ ᱥᱚᱲᱟᱹ ᱫᱚ ᱠᱩ ᱫᱚᱦᱚ ᱠᱟᱜ-ᱟ ᱟᱭᱢᱟ ᱜᱮᱞᱮ ᱥᱩᱲᱟᱹᱭᱟ, ᱡᱮ ᱥᱮᱛᱟᱜ ᱠᱚ ᱞᱟᱹᱭᱟ ᱟᱹᱰᱤ ᱥᱤᱵᱤᱞᱟ ᱟᱨ ᱚᱱᱟ ᱫᱚ ᱚᱲᱟᱜ ᱵᱟᱠᱚ ᱵᱷᱚᱨᱟᱣᱟ ᱵᱟᱦᱨᱮ ᱥᱮᱫ ᱨᱮᱜᱤ ᱟᱫᱩᱧ ᱫᱤᱥᱟᱹᱭᱟ ᱵᱟᱦᱨᱮ ᱨᱮᱞᱮ ᱫᱚᱦᱚ ᱵᱟᱲᱟ ᱠᱟᱜ-ᱟ ᱚᱱᱟ ᱟᱠᱟ ᱵᱟᱲᱟ ᱠᱟᱜ-ᱟ ᱞᱮ ᱵᱟᱛᱷᱨᱩᱢ ᱪᱮᱛᱟᱱ ᱨᱮ ᱵᱚᱞᱮ ᱵᱟᱛᱨᱩᱢ ᱫᱚ ᱵᱟᱞᱮ ᱤᱭᱩᱥ ᱫᱟ ᱚᱱᱟ ᱫᱚ ᱠᱷᱟᱹᱞᱤ ᱮᱭᱥᱮ ᱠᱚ ᱡᱩᱛ ᱵᱟᱲᱟᱣ ᱠᱟᱜ-ᱟ ᱠᱩ᱾ ᱥᱚᱨᱠᱟᱨ ᱠᱚᱨᱮ ᱠᱷᱚᱱᱚᱡ ᱟᱫᱚᱸᱰᱮ ᱪᱮᱛᱟᱱ ᱨᱮᱞᱮ ᱫᱚᱦᱚ ᱠᱟᱜᱼᱟ᱾ ᱚᱸᱰᱮ ᱠᱷᱚᱡᱞᱮ ᱟᱨ ᱫᱚᱥᱟᱨ ᱦᱤᱞᱳᱜ ᱥᱮᱛᱟᱜ ᱨᱮᱞᱮ ᱡᱚᱢᱟ ᱫᱟᱹᱛᱟᱹᱱᱤ ᱵᱟᱲᱟ ᱠᱟᱛᱮᱫ᱾ ᱟᱪᱪᱷᱟ ᱟᱯᱮ ᱦᱚᱸ ᱱᱚᱝᱠᱟ ᱯᱮ ᱫᱚᱦᱚ ᱵᱟᱲᱟᱭ ᱜᱮᱭᱟ ᱥᱮ ᱵᱟᱯᱮ ᱫᱚᱚ ᱵᱟᱲᱟᱭᱟ?
ᱱᱚᱣᱟ ᱢᱟᱜ ᱢᱚᱬᱮ ᱨᱮᱭᱟᱜ ᱫᱚ ᱦᱟᱸᱜ ᱵᱟᱠᱩ ᱫᱚᱦᱚ ᱵᱟᱲᱟᱣ ᱠᱟᱫᱟ ᱮᱱᱛᱮᱫ ᱚᱠᱚᱭ ᱦᱚᱸ ᱵᱟᱹᱧ ᱟᱫᱟᱪ ᱠᱚᱣᱟ ᱫᱚᱦᱚ ᱞᱮᱠᱟ, ᱟᱨ ᱟᱱᱮ ᱛᱷᱚᱲᱟ ᱚᱱᱮ ᱡᱮᱥᱮᱠᱤ ᱟᱯᱱᱟᱨ ᱦᱤᱥᱟᱹᱵ ᱛᱮᱜᱤ ᱪᱟᱣᱞᱮ ᱠᱚ ᱵᱟᱢ ᱤᱫᱤ ᱠᱟᱜ-ᱟ ᱵᱚᱞᱮ ᱱᱤᱱᱟᱹᱜ ᱦᱚᱲ ᱟᱵᱚ ᱵᱩᱱ ᱤᱱᱤᱱᱟᱹᱜ ᱜᱟᱱ ᱵᱚᱱ ᱤᱫᱤᱭᱟ ᱱᱤᱱᱟᱹ ᱛᱮᱜᱮ ᱦᱟᱸᱜ ᱦᱩᱭᱩᱜ-ᱟ, ᱚᱱᱟ ᱫᱚᱦᱚ ᱫᱚ ᱦᱟᱸᱜ ᱚᱱᱟ ᱰᱷᱤᱨ ᱠᱟᱛᱮᱫ ᱫᱚᱦᱚ ᱫᱚᱧ ᱧᱮᱞ ᱵᱟᱲᱟᱣ ᱠᱟᱫ ᱠᱚᱣᱟ, ᱥᱮ ᱤᱧ ᱦᱚᱸᱧ ᱫᱚᱦᱚ ᱞᱟᱜᱟᱣ ᱟᱠᱟᱜ ᱜᱮ, ᱚᱱᱟ ᱚᱠᱟ ᱡᱮ ᱥᱤᱛᱩᱝ ᱯᱩᱡᱟᱹ ᱵᱚᱱ ᱢᱮᱛᱟᱜ ᱠᱟᱱᱟ ᱦᱟᱸ ᱥᱤᱢᱟᱹ ᱠᱷᱚᱡ ᱵᱟᱦᱨᱮ ᱨᱮ ᱦᱩᱭᱩᱜ-ᱟ ᱚᱱᱟ ᱫᱚ ᱡᱮᱛᱮ ᱠᱤ ᱥᱤᱛᱩᱝ ᱫᱤᱱ ᱥᱤᱛᱩᱝ ᱯᱩᱡᱟᱹ ᱛᱟᱹ ᱪᱳᱫᱽ ᱨᱮ ᱪᱳᱫ ᱢᱟᱹᱦᱱᱟᱹ, ᱚᱸᱰᱮ ᱢᱤᱜᱴᱟᱱ ᱢᱮᱨᱚᱢ ᱮ ᱢᱟᱜᱚᱜ ᱠᱟᱱᱟ, ᱟᱫᱚ ᱚᱱᱟ ᱫᱚ ᱯᱩᱨᱩᱵ ᱛᱮᱭᱟᱜ ᱨᱮᱦᱟᱸᱜ ᱠᱚ ᱯᱩᱡᱟᱹᱭᱮ ᱠᱟᱱᱟ᱾ ᱫᱚ‌ ᱥᱤᱢᱟᱹ ᱠᱷᱚᱱᱚᱡ ᱵᱟᱦᱨᱮᱞᱮ ᱡᱚᱢᱟ, ᱠᱤ ᱵᱚᱞᱮ ᱟᱫᱚ ᱚᱱᱟ ᱠᱚ ᱫᱚ ᱦᱩᱭᱩᱜ ᱠᱟᱱᱟ ᱡᱮᱥᱮ ᱠᱤ ᱥᱤᱛᱩᱝ ᱫᱤᱱ ᱪᱮᱫ ᱠᱚ ᱨᱳᱜ ᱵᱤᱢᱟᱨᱮ ᱟᱭᱢᱟ ᱰᱷᱮᱨ ᱦᱤᱡᱩᱜ-ᱟ ᱥᱚᱞ ᱯᱷᱲᱟ ᱰᱟᱝᱨᱟ ᱠᱷᱟᱨᱟ ᱠᱷᱩᱨᱟᱹ ᱪᱮᱜ ᱠᱚᱪᱚ ᱦᱟᱹᱵᱤ ᱡᱟᱹᱵᱤ ᱦᱤᱡᱩᱜ-ᱟ᱾ ᱦᱚᱲᱟᱜ ᱠᱟᱨᱚᱱ ᱠᱚ ᱟᱫᱚ ᱚᱱᱟ ᱠᱚᱜᱮ ᱨᱳᱜ ᱛᱷᱟᱢ ᱞᱟᱹᱜᱤᱜ ᱵᱟᱦᱨᱮ ᱨᱮ ᱚᱱᱟ ᱠᱚᱫᱚ ᱯᱩᱡᱟᱹ ᱠᱚ ᱯᱩᱡᱟᱹᱭ ᱮᱫᱟ, ᱟᱫᱚ ᱚᱱᱟ ᱠᱚᱫᱚ ᱚᱱᱟ ᱦᱚᱸ ᱵᱚᱞᱮ ᱟᱯᱱᱟᱨ ᱥᱤᱢᱟᱹ ᱛᱮᱫᱚ ᱟᱞᱚᱢ ᱟᱹᱜᱩᱭᱟ, ᱵᱚᱞᱮ ᱵᱟᱢ ᱪᱟᱵᱟ ᱞᱮᱜ- ᱠᱷᱟᱡ ᱚᱱᱛᱮ ᱨᱮᱜᱤ ᱫᱚᱦᱚ ᱦᱚᱴᱚ ᱠᱟᱜ ᱟᱢ ᱥᱮ ᱟᱢ ᱧᱤᱫᱟᱹᱢ ᱡᱚᱢ ᱫᱟᱲᱮᱭᱟᱜ-ᱟ, ᱛᱚ ᱫᱚᱥᱟᱨ ᱦᱤᱞᱳᱜ ᱡᱚᱢ ᱫᱟᱲᱮᱭᱟᱜ-ᱟ᱾ ᱴᱷᱤᱠ ᱜᱮᱭᱟ